ᱦᱮᱞᱳ ᱦᱮᱸ ᱜᱚᱢᱠᱮ ᱡᱚᱦᱟᱨ ᱜᱮ ᱦᱮᱸ ᱦᱮᱸ ᱡᱚᱦᱟᱨ ᱜᱮ ᱟᱫᱚ ᱦᱮ ᱫᱟᱠᱟ ᱠᱚᱫᱚᱵᱤᱱ ᱡᱚᱢ ᱵᱟᱲᱟ ᱠᱮᱫᱟ ᱥᱮ ᱵᱟᱝ ᱱᱤᱛᱚᱜ ᱫᱚ
ᱫᱟᱠᱟ ᱠᱚᱫᱚ ᱟᱣᱨᱤ ᱡᱚᱢ ᱦᱩᱭᱩᱜ-ᱟ ᱢᱤᱫ ᱜᱷᱟᱹᱲᱤᱡ ᱯᱚᱨᱮ ᱡᱚᱢ ᱦᱩᱭᱩᱜ-ᱟ
ᱳ ᱟᱫᱚ ᱱᱤᱛᱚᱜ ᱫᱚ ᱚᱲᱟᱜ ᱨᱮ ᱟᱭᱳ ᱵᱟᱵᱟ ᱥᱮ ᱡᱟᱦᱟᱸᱭ ᱠᱚ ᱪᱮᱫ ᱠᱚ ᱪᱤᱠᱟᱹ ᱵᱟᱲᱟᱭ ᱫᱟᱠᱚ?
ᱡᱷᱚᱛᱚ ᱜᱮ ᱱᱟᱯᱟᱭ ᱛᱮᱜᱮ ᱢᱮᱱᱟᱜ ᱠᱚᱣᱟ ᱱᱤᱡᱮ ᱦᱚᱸ ᱱᱟᱯᱟᱭ ᱜᱮ ᱾ ᱟᱯᱮᱜᱮ ᱚᱠᱟ ᱞᱮᱠᱟ ᱦᱮᱱᱟᱜ ᱯᱮᱭᱟ?
ᱦᱮᱸ ᱟᱞᱮ ᱦᱚᱸ ᱡᱷᱚᱛᱚ ᱜᱮ ᱱᱟᱯᱟᱭ ᱨᱮᱜᱮ ᱢᱮᱱᱟᱜ ᱠᱟᱜ ᱞᱮᱭᱟ, ᱫᱟᱠᱟ ᱩᱛᱩ ᱠᱚᱫᱚ ᱡᱷᱚᱛᱚ ᱜᱮ ᱤᱥᱤᱱ ᱦᱩᱭ ᱠᱟᱱᱟ ᱾ ᱟ ᱡᱚᱢ ᱦᱩᱭᱩᱜ-ᱟ ᱦᱟᱸᱜ ᱟᱨ ᱠᱟᱹᱴᱤᱡ ᱠᱟᱛᱮᱫ ᱾
ᱚᱱᱠᱟ ᱟᱯᱮ ᱥᱮᱫ ᱥᱮᱨᱢᱟ ᱡᱟᱹᱲᱤ ᱫᱚ ᱪᱮᱜ ᱠᱟ?
ᱦᱮᱸ ᱥᱮᱨᱢᱟ ᱡᱟᱹᱲᱤ ᱫᱚ ᱵᱷᱟᱜᱤ ᱜᱮ ᱦᱚᱞᱟ ᱢᱟᱦᱫᱮᱨ ᱫᱚ ᱛᱟᱦᱮᱸ ᱠᱟᱱ ᱜᱮᱭᱟ, ᱢᱮᱱᱠᱷᱟᱱ ᱛᱮᱦᱮᱧ ᱫᱚᱼᱼ ᱠᱟᱹᱴᱤᱡ ᱮ ᱯᱷᱟᱸᱠᱟ ᱧᱚᱜ ᱠᱟᱫᱟ ᱥᱤᱛᱩᱝ ᱦᱚᱸ ᱥᱤᱛᱩᱝ ᱧᱚᱜ ᱞᱮ ᱜᱮ ᱾
ᱟᱫᱚ ᱱᱤᱭᱟᱹ ᱴᱟᱭᱤᱢ, ᱟᱞᱮ ᱥᱮᱫ ᱫᱚ ᱯᱨᱟᱭ ᱜᱮ ᱫᱟᱜᱼᱼ ᱫᱟᱜ ᱠᱚᱫᱚ ᱞᱟᱜᱟᱣ ᱠᱟᱱᱟ ᱥᱮᱨᱢᱟ ᱡᱟᱹᱲᱤ ᱠᱚᱫᱚ ᱪᱟᱥᱵᱟᱥ ᱠᱚᱫᱚ ᱵᱷᱟᱜᱤ ᱜᱮ ᱦᱩᱭᱩᱜ ᱠᱟᱱᱟ ᱾ ᱟᱯᱮ ᱥᱮᱫ ᱪᱮᱫ ᱞᱮᱠᱟ ᱦᱩᱭᱩᱜ ᱠᱟᱱᱟ?
ᱦᱮᱸ ᱦᱮᱸ ᱟᱞᱮ ᱥᱮᱫ ᱦᱚᱸ ᱡᱷᱚᱛᱚ ᱱᱟᱜ ᱜᱮ ᱪᱟᱥᱵᱟᱥ ᱠᱚᱫᱚ ᱵᱷᱟᱜᱮ ᱜᱮ ᱦᱩᱭᱩᱜ ᱠᱟᱱᱟ, ᱢᱮᱱᱠᱷᱟᱱ ᱟᱞᱮ ᱫᱚ ᱠᱟᱹᱴᱤᱡ ᱛᱟᱭᱱᱚᱢ ᱧᱚᱜ ᱟᱠᱟᱱᱟ ᱾ ᱟᱨ ᱛᱚᱞᱟ ᱠᱚ ᱫᱮᱨᱤ ᱟᱛᱮᱫ ᱠᱚ ᱜᱤᱰᱤ, ᱜᱤᱰᱤ ᱟᱠᱟᱫ ᱛᱟᱞᱮᱭᱟ ᱱᱤᱛᱚᱜ ᱦᱚᱸ ᱨᱚᱦᱚᱭ ᱠᱟᱹᱢᱤ ᱫᱚ ᱟᱹᱨᱤ ᱮᱛᱚᱦᱚᱵᱚᱜ-ᱟ ᱾
ᱦᱚᱭ ᱛᱚ, ᱟᱯᱮ ᱥᱮᱫ ᱫᱚ ᱟᱫᱚ ᱱᱤᱝᱠᱟᱹ ᱠᱳᱱᱳ ᱵᱤᱯᱚᱞᱯᱚ ᱫᱟᱜ ᱨᱮᱱᱟᱜ ᱵᱮᱵᱚᱥᱛᱷᱟ ᱵᱟᱹᱱᱩᱜ-ᱟ ᱡᱮ ᱱᱚᱝᱠᱟᱼᱼ ᱵᱟᱸᱫᱷ ᱯᱩᱠᱷᱨᱤ ᱚᱱᱠᱟ ᱵᱚᱲᱚ ᱧᱚᱜᱟᱜᱼᱼ
ᱵᱟᱸᱫᱽ ᱯᱩᱠᱷᱨᱤ ᱠᱚᱫᱚ ᱟᱫᱚ ᱜᱟᱹᱲᱭᱟᱹ ᱠᱚᱫᱚ ᱢᱮᱱᱟᱜ-ᱟ ᱦᱟᱸᱜ ᱟᱹᱛᱩ ᱠᱚᱨᱮ ᱫᱚ ᱦᱟᱸᱜ ᱾ ᱟᱫᱚ ᱢᱮᱱᱠᱷᱟᱱ ᱫᱟᱜ ᱨᱮᱱᱟᱜ ᱵᱮᱵᱚᱥᱛᱷᱟ ᱫᱚ ᱚᱱᱮ ᱵᱟᱹᱫᱽ ᱛᱟᱞᱟ ᱠᱚᱨᱮ ᱥᱮ ᱦᱚᱨ ᱫᱷᱟᱨᱮ ᱠᱚᱨᱮᱼᱼ ᱰᱤᱯᱴᱮᱞ ᱠᱚ ᱥᱟᱵᱽᱢᱟᱨᱥᱟᱞ ᱠᱚ ᱵᱟᱹᱭᱥᱟᱹᱣ ᱠᱟᱛᱮ ᱞᱮ ᱵᱟᱹᱭᱥᱟᱹᱣ ᱠᱟᱫᱟ ᱾ ᱟᱫᱚ ᱫᱟᱜ ᱨᱮᱱᱟᱜ ᱥᱚᱢᱚᱥᱥᱟ ᱫᱚ ᱚᱱᱠᱟ ᱦᱚᱭ ᱦᱚᱭ ᱾
ᱟᱫᱚ ᱫᱟᱜ ᱜᱮᱭᱟᱭ ᱦᱚᱜ-ᱚᱭ ᱛᱚ ᱨᱤᱢᱤᱞ ᱠᱚᱫᱚ ᱢᱮᱱᱟᱜ ᱜᱮᱭᱟ ᱾
ᱚ ᱦᱳᱭ ᱾ ᱟᱫᱚ ᱱᱮᱛᱟᱨ ᱫᱚ ᱡᱟᱹᱯᱩᱫ ᱫᱤᱱ ᱠᱟᱱᱟ ᱥᱮ ᱱᱮᱛᱟᱨ ᱫᱚ ᱫᱟᱜ ᱜᱮᱭᱟ ᱦᱟᱸ ᱾
ᱚ ᱛᱟᱯᱚᱨᱮ ᱫᱟᱜ ᱨᱮᱱᱟᱜ ᱥᱤᱡᱤᱱ ᱫᱚ ᱵᱷᱟᱜᱤ ᱜᱮ ᱢᱮᱱᱟᱜ-ᱟ ᱾
ᱦᱚᱭ ᱾ ᱟᱫᱚ ᱱᱚᱛᱮ ᱫᱚ ᱫᱟᱜ ᱫᱚ ᱛᱟᱦᱚᱞᱮ ᱵᱷᱟᱜᱮ ᱜᱮ ᱫᱟᱜᱮᱫ ᱠᱷᱟᱱᱮ ᱦᱟᱹᱠᱩ ᱠᱚᱫᱚ ᱠᱚ ᱩᱰᱩᱠᱚᱜ ᱠᱟᱱᱟ ᱥᱮ ᱵᱟᱝᱟ?
ᱟᱠᱚ ᱫᱚ ᱯᱳᱭᱞᱳ ᱫᱟᱜ ᱨᱮᱠᱚ ᱩᱵᱳᱝ ᱠᱟᱱᱟ ᱱᱤᱛᱳ ᱫᱚ ᱵᱟᱠᱚ ᱩᱰᱳᱠᱚᱜ ᱠᱟᱱᱟ ᱯᱳᱭᱞᱳ ᱡᱚᱠᱷᱚᱱᱮ ᱫᱟᱜᱼᱼ ᱠᱮᱫ ᱛᱚᱠᱷᱚᱱ ᱜᱮ ᱜᱚᱴᱟ ᱢᱟᱴ ᱯᱩᱠᱷᱨᱤ ᱛᱟᱠᱚᱞᱱᱟ ᱾
ᱚᱻ ᱟᱹᱰᱤ ᱱᱟᱯᱟᱭ ᱛᱟᱞᱚᱝ ᱾
ᱠᱟᱱᱟ ᱥᱮ ᱵᱟᱝ?
ᱟᱨ ᱨᱚᱦᱚᱭ ᱠᱚᱫᱚ ᱟᱹᱣᱨᱤ ᱦᱩᱭᱩᱼᱟ ᱜᱚᱝᱠᱮ ᱱᱚᱜᱼᱚᱭ ᱛᱚᱞᱟ ᱠᱚᱜᱮ ᱜᱤᱰᱤ ᱦᱩᱭᱩ ᱠᱟᱱᱟ ᱾
ᱟᱞᱮᱥᱮᱫ ᱫᱚ ᱯᱮᱨᱟᱭ ᱠᱚ ᱨᱚᱦᱚᱭ ᱪᱟᱵᱟ ᱠᱮᱫᱼᱟ ᱾ ᱟᱯᱮ ᱜᱮ ᱛᱤᱥ ᱯᱮ ᱨᱚᱦᱚᱭᱟ?
ᱦᱮᱸ ᱦᱮᱸ ᱾ ᱦᱮᱸ ᱟᱞᱮ ᱦᱚᱸ ᱟᱨ ᱵᱟᱨ ᱯᱮ ᱢᱟᱦᱟ ᱠᱷᱟᱱ ᱜᱮᱞᱮ ᱮᱛᱚᱦᱚᱵ ᱦᱟᱜ ᱨᱚᱦᱚᱭ ᱠᱟᱹᱢᱤ ᱫᱚ, ᱛᱚᱞᱟ ᱠᱚᱫᱚ ᱦᱟᱨᱟᱣ ᱦᱮᱡ ᱟᱠᱟᱱ ᱜᱮᱭᱟ ᱾
ᱛᱟᱲᱟ ᱛᱟᱲᱤ ᱧᱚᱜ ᱨᱚᱦᱚᱭ ᱯᱮ ᱯᱚᱨᱮ ᱛᱚ ᱵᱟᱝᱠᱷᱟᱱ ᱫᱟᱜ ᱠᱚᱥᱴᱚ ᱛᱟᱯᱮᱭᱟ ᱡᱚᱠᱷᱚᱱ ᱵᱮᱞᱮᱭᱟ ᱾
ᱦᱚᱭ ᱦᱚᱭ ᱮᱠᱫᱚᱢ ᱜᱮ ᱾ ᱟᱞᱮ ᱱᱚᱛᱮ ᱫᱚ ᱠᱟᱹᱴᱤᱡ ᱞᱮ ᱛᱟᱭᱚᱢ ᱧᱚᱜ ᱠᱟᱱᱟ ᱵᱟᱠᱷᱟᱱ ᱮ ᱮ ᱦᱩ ᱦᱩ ᱡᱟᱦᱟᱸ ᱛᱤᱱᱟᱹᱜ ᱞᱮ ᱨᱚᱦᱚᱭ ᱟᱹᱜᱩ ᱟᱠᱟᱫᱟ ᱞᱟᱦᱟᱼᱼ ᱥᱮᱨᱢᱟ ᱠᱚ, ᱡᱷᱚᱛᱚ ᱜᱮ ᱞᱚᱜᱚᱱ ᱜᱮ ᱛᱟᱦᱮᱸ ᱠᱟᱱᱟ ᱢᱮᱱᱠᱷᱟᱱ ᱱᱤᱭᱟᱹ ᱫᱷᱟᱣ ᱫᱚᱞᱮ ᱛᱟᱭᱱᱚᱢ ᱧᱚᱜ ᱠᱟᱱᱟ ᱦᱟᱸᱜ ᱾
ᱦᱮᱸ ᱮᱠᱷᱚᱱ ᱴᱟᱭᱤᱢ ᱛᱚ ᱢᱮᱱᱟᱜ ᱜᱮᱭᱟ, ᱦᱚᱜᱼᱚᱭ ᱛᱚ ᱥᱟᱵᱚᱱ ᱢᱟᱥ ᱨᱮᱱᱟᱜ ᱛᱤᱱᱟᱹᱜ ᱠᱟᱱᱟ ᱛᱮᱦᱮᱧ ᱫᱚ ᱪᱟᱨ ᱯᱟᱸᱪ ᱡᱚᱱᱤᱡ ᱦᱩᱭᱮᱱᱟ ᱾
ᱚ ᱦᱳᱭ ᱾
ᱮᱠᱷᱚᱱ ᱚᱱᱟ ᱥᱨᱟᱵᱚᱱ ᱢᱟᱥ ᱨᱮᱱᱟᱜ ᱯᱩᱨᱟᱹᱴᱟᱜ ᱜᱮᱠᱚ ᱨᱚᱦᱚᱭᱟ ᱾
ᱟᱪᱪᱷᱟ ᱾
ᱛᱟᱦᱚᱞᱮ ᱱᱤᱛᱚᱜ ᱫᱚ ᱚᱲᱟᱜ ᱥᱮᱫ ᱨᱮ ᱥᱮ ᱢᱩᱲ ᱥᱮᱫ ᱨᱮ?
ᱦᱳᱭ ᱱᱚᱜᱼᱚᱭ ᱱᱚᱛᱮ ᱨᱮᱜᱮ ᱢᱤᱫᱴᱮᱱ ᱪᱷᱚᱠ ᱢᱮᱱᱟᱜᱼᱟ ᱚᱱᱛᱮ ᱜᱮᱞᱤᱧ ᱦᱮᱡ ᱟᱠᱟᱱᱟ ᱾ ᱱᱚᱛᱮᱨᱮ ᱟᱹᱛᱩ ᱨᱮᱱ ᱡᱷᱚᱛᱚ ᱜᱤᱫᱽᱨᱟᱹ ᱠᱟᱹᱴᱤᱡ ᱴᱟᱭᱤᱢ ᱯᱟᱥ ᱠᱷᱟᱹᱛᱤᱨ ᱠᱚ ᱦᱤᱡᱩᱜ ᱟᱠᱚ ᱾
ᱚᱱᱟ ᱫᱚ ᱡᱚᱛᱚ ᱟᱛᱩ ᱨᱮᱜᱮ ᱚᱱᱠᱟ ᱫᱚ ᱠᱟᱹᱴᱤᱡ ᱫᱚᱠᱚ ᱴᱟᱭᱤᱢ ᱯᱟᱥ ᱫᱚᱠᱚ ᱟᱰᱰᱟᱭ ᱜᱮᱭᱟ ᱾
ᱦᱳᱭ᱾
ᱟᱨ ᱚᱲᱟᱜ ᱠᱚᱫᱚ ᱛᱤᱨᱮ ᱨᱩᱣᱟᱹᱲ ᱦᱩᱭᱩᱼᱟ?
ᱚᱲᱟᱜ ᱠᱚᱫᱚ ᱦᱚᱸᱜᱼᱚᱭ ᱜᱚᱝᱠᱮ ᱟᱹᱞᱤᱧ ᱱᱤᱛᱚᱜ ᱜᱮᱞᱤᱧ ᱦᱮᱡ ᱮᱱᱟ ᱯᱷᱨᱤ ᱴᱟᱭᱤᱢ ᱨᱮᱥᱮᱫ ᱟᱫᱚ ᱚᱲᱟᱜ ᱨᱮᱫᱚᱞᱤᱧ ᱡᱟᱹᱯᱤᱫ ᱞᱮᱫ ᱛᱟᱦᱮᱸᱜ-ᱟ ᱮᱱᱟᱝ ᱫᱚ, ᱟᱫᱚ ᱦᱚᱸᱭᱼᱚᱭ ᱵᱮᱨᱮᱫ ᱵᱮᱨᱮᱫ ᱵᱟᱲᱟ ᱠᱟᱛᱮᱫ ᱜᱮ ᱱᱚᱛᱮᱞᱤᱧ ᱦᱮᱡ ᱟᱠᱟᱱᱟ᱾
ᱦᱮᱸ ᱟᱫᱚ ᱢᱤᱫ ᱜᱷᱤᱡ ᱠᱟᱹᱴᱤᱡ ᱢᱳᱲ ᱥᱮᱫ ᱟᱹᱪᱩᱨ ᱦᱮᱡ ᱞᱮᱱᱠᱷᱟᱱ ᱫᱚ ᱠᱟᱹᱴᱤᱡ ᱢᱚᱱᱮ ᱠᱚ ᱯᱷᱤᱨᱤ-ᱟ ᱵᱷᱟᱜᱮ ᱵᱩᱡᱟᱹᱜᱼᱟ ᱵᱟᱝ᱾
ᱦᱳᱭ ᱮᱠᱫᱚᱢ᱾ ᱟᱫᱚ ᱜᱚᱝᱠᱮ ᱟᱞᱮ ᱫᱚ ᱛᱮᱦᱮᱧ ᱫᱚ ᱱᱚᱛᱮ ᱮᱸ ᱢᱳᱲ ᱥᱮᱫ ᱨᱮᱜᱮ ᱠᱟᱹᱴᱤᱡ ᱠᱞᱟᱵᱽ ᱢᱮᱱᱟᱜ ᱟᱠᱟᱫ ᱛᱟᱞᱮᱭᱟ ᱠᱟᱹᱴᱤᱡ ᱥᱟᱦᱤᱡᱽ᱾ ᱟᱫᱚ ᱚ ᱵᱚᱞ ᱮᱱᱮᱡ ᱠᱚ ᱪᱟᱞᱟᱣ ᱞᱮᱱᱟ ᱛᱚ, ᱯᱮᱨᱟᱭᱤᱡ ᱠᱚ ᱟᱹᱜᱩ ᱟᱠᱟᱫᱟ ᱟᱫᱚ ᱱᱚᱸᱰᱮ ᱜᱮ ᱯᱷᱤᱥᱴ ᱠᱚ ᱠᱚᱨᱟᱣᱮᱫ ᱛᱟᱞᱮᱭᱟ᱾
ᱚ ᱛᱟᱦᱚᱞᱮ ᱛᱚ ᱵᱷᱟᱜᱮ ᱜᱮ ᱦᱳᱭ ᱠᱟᱱᱟ ᱛᱮᱦᱮᱧ ᱫᱚ ᱨᱚᱛᱷ ᱦᱚᱸ ᱨᱚᱛᱷ ᱠᱟᱱᱟ᱾
ᱦᱳᱭ ᱮᱸ ᱦᱚᱞᱟ ᱠᱚ ᱪᱟᱞᱟᱣ ᱞᱮᱱ ᱮᱸ ᱦᱮᱸ ᱜᱚᱝᱠᱮ ᱨᱚᱛᱷ ᱫᱚ ᱦᱩᱭ ᱠᱟᱱᱟ ᱦᱩᱭᱩᱜ ᱠᱟᱱ ᱜᱮᱭᱟ ᱯᱟᱪᱮᱫ ᱚᱱᱮ ᱚᱱᱟ ᱟᱹᱞᱤᱧ ᱢᱟ ᱮᱸ ᱵᱟᱹᱞᱤᱧ ᱪᱟᱞᱟᱜᱼᱟ ᱱᱟ ᱦᱟᱜ ᱨᱚᱛᱷ ᱠᱩ ᱨᱚᱫ ᱧᱮᱞᱠᱚᱢᱟ ᱱᱤᱭᱟᱹ ᱫᱚᱢ ᱢᱟ᱾
ᱟᱫᱚ ᱴᱟᱭᱤᱢ ᱜᱟ ᱟᱫᱚ ᱟᱵᱚ ᱦᱚᱲ ᱠᱚᱫᱚ ᱱᱮᱛᱟᱨ ᱫᱚ ᱨᱚᱛ ᱠᱚᱫᱚ ᱩᱱᱟᱹᱜ ᱫᱚ ᱵᱟᱠᱚ ᱧᱮᱞ ᱮᱫᱟ᱾
ᱚ ᱦᱳᱭ ᱟᱫᱚ ᱱᱚᱜᱼᱚᱭ ᱱᱤᱛᱚᱜ ᱫᱚ ᱠᱟᱭᱤᱢ ᱠᱟᱹᱢᱤ ᱥᱤᱡᱤᱱ ᱧᱩᱨᱩ ᱟᱠᱟᱱᱟ ᱛᱚ᱾
ᱦᱩᱸ ᱠᱟᱹᱢᱤ ᱛᱟᱯᱚᱨᱮ ᱥᱟᱨᱟᱫᱤᱱ ᱠᱟᱹᱢᱤ ᱞᱟᱸᱜᱟ ᱠᱟᱛᱮᱜ ᱱᱤᱛᱚᱜ ᱫᱚ ᱟᱫᱚ ᱵᱷᱟᱜᱮ ᱵᱟᱝ ᱵᱩᱡᱷᱟᱹᱜ-ᱟ᱾ ᱠᱟᱹᱴᱤᱡ ᱦᱳᱭᱛᱳ ᱠᱟᱹᱴᱤᱡ ᱯᱷᱨᱤ ᱴᱟᱭᱤᱢ ᱨᱮ ᱟᱰᱰᱟ ᱥᱮ ᱡᱤᱨᱟᱣ ᱠᱤᱝᱵᱟ ᱱᱤᱝᱠᱟᱹ ᱫᱚ ᱵᱷᱟᱜᱮ ᱵᱩᱡᱷᱟᱹᱜᱼᱟ᱾
ᱦᱳᱭ᱾ ᱟᱫᱚ ᱜᱚᱝᱠᱮ ᱟᱯᱮᱫᱚ ᱮᱸ ᱪᱟᱥ ᱠᱟᱹᱢᱤ ᱠᱚᱫᱚᱯᱮ ᱛᱤᱱᱟᱹᱜ ᱜᱚᱫ ᱠᱟᱫᱟ ᱪᱟᱵᱟ ᱠᱚᱥᱮᱫ ᱜᱮ?
ᱦᱮᱸ?
ᱢᱮᱱᱫᱟᱞᱤᱧ ᱪᱟᱥ ᱠᱟᱹᱢᱤ ᱫᱚ ᱮ ᱪᱟᱵᱟ ᱜᱚᱫ ᱠᱮᱫᱟᱯᱮ? ᱯᱮ ᱮᱸᱻ
ᱪᱟᱜ ᱯᱮᱨᱟᱭ ᱪᱟᱵᱟ ᱞᱮᱠᱟᱜᱮ ᱟᱨ ᱵᱟᱨᱥᱤᱧ ᱜᱟᱱ ᱦᱩᱭᱩᱭᱟ᱾
ᱟᱪᱪᱷᱟ ᱟᱪᱪᱷᱟ᱾
ᱦᱟᱱᱮ ᱪᱟᱞᱟᱣᱮᱱ ᱢᱟᱲᱟᱝ ᱨᱚᱛᱷ ᱠᱷᱚᱱᱟᱜ ᱨᱚᱦᱚᱭ ᱦᱩᱭᱩᱜ ᱠᱟᱱᱟ᱾
ᱟᱻ
ᱛᱤᱦᱤᱧ ᱪᱷᱚ ᱥᱟᱛ ᱫᱤᱱ ᱱᱚ ᱫᱤᱱ ᱜᱟᱱ ᱦᱩᱭ ᱱᱟ᱾ ᱟᱫᱚ ᱚᱱᱟ ᱜᱟᱹᱰᱤ ᱠᱚ ᱴᱟᱭᱤᱢ ᱨᱮ ᱧᱟᱢ ᱞᱮᱢᱠᱷᱟᱱ ᱫᱚ ᱟᱨᱚ ᱞᱚᱜᱚᱱ ᱜᱮ ᱪᱟᱵᱟ ᱠᱚᱜᱼᱟ ᱟᱫᱚ ᱜᱟᱹᱰᱤ ᱠᱚ ᱴᱟᱭᱤᱢ ᱨᱮ ᱵᱟᱝ ᱧᱟᱢᱚᱜ ᱠᱷᱟᱹᱛᱤᱨ ᱛᱮ ᱠᱟᱹᱴᱤᱡ ᱛᱟᱭᱚᱢ ᱟᱠᱟᱱᱟ ᱟᱨᱚ᱾
ᱦᱳᱭ ᱱᱮᱛᱟᱨ ᱢᱟ ᱜᱟᱹᱰᱤ ᱠᱦᱟᱹᱛᱤᱨ ᱦᱚᱸ ᱞᱟᱭᱤᱱ ᱨᱮᱠᱚ ᱛᱤᱸᱜᱩᱱ ᱠᱟᱱᱟ᱾ ᱥᱮ ᱠᱷᱟᱹᱛᱤᱨ ᱦᱚᱸ᱾
ᱟᱞᱮ ᱱᱚᱛᱮ ᱫᱚ ᱟᱹᱰᱤ ᱡᱮᱥᱴᱟ ᱜᱮᱠᱚ ᱨᱚᱦᱚᱭᱟ ᱱᱚᱛᱮ ᱫᱚ᱾
ᱟᱪᱪᱷᱟ᱾
ᱠᱤᱪᱷᱩ ᱠᱤᱪᱷᱩ ᱦᱚᱲᱟᱜ ᱫᱚ ᱯᱨᱟᱭ ᱨᱚᱦᱚᱭ ᱠᱟᱛᱮ ᱛᱮᱦᱮᱧ ᱫᱚᱥ ᱯᱚᱱᱨᱚ ᱫᱤᱱ ᱠᱩᱲᱤ ᱫᱤᱱ ᱜᱟᱱ ᱦᱩᱭ ᱜᱚᱫ ᱮᱱᱟ᱾
ᱦᱮᱸ ᱟᱫᱚ ᱜᱚᱝᱠᱮ ᱞᱤᱧ ᱢᱮᱱᱫᱟᱞᱤᱧ ᱟᱯᱮ ᱥᱮᱫ ᱫᱚ ᱢᱚᱱᱩᱥ ᱠᱚᱫᱚ ᱠᱚ ᱪᱟᱞᱟᱜ ᱜᱮᱭᱟ ᱥᱮ ᱵᱟᱝ? ᱥᱮ ᱚᱲᱟᱜ ᱚᱲᱟᱜ ᱜᱮᱯᱮ ᱨᱚᱦᱚᱭ ᱜᱮᱭᱟ ᱟᱯᱮ ᱫᱚ᱾
ᱵᱟ ᱵᱟ ᱱᱤᱡᱮ ᱱᱤᱡᱮ ᱜᱮ ᱱᱚᱛᱮ ᱚᱠᱟᱨᱮ ᱦᱚᱲ ᱵᱟᱠᱚ ᱧᱟᱢᱚᱜᱼᱟ᱾ ᱚᱠᱚᱭ ᱴᱷᱮᱱ ᱦᱚᱸ ᱢᱩᱱᱤᱥ ᱵᱟᱠᱚ ᱠᱟᱹᱢᱤᱭᱟ ᱧᱟᱢ ᱦᱚᱸ ᱵᱟᱠᱚ ᱧᱟᱢᱚᱜ ᱜᱮᱭᱟ᱾ ᱢᱟᱱᱮ ᱱᱤᱡᱮᱛᱮ ᱨᱚᱦᱚᱭ ᱠᱮᱜ ᱠᱷᱟᱱ ᱵᱷᱟᱜᱮ ᱜᱮ ᱵᱟᱝᱠᱷᱟᱱ ᱫᱚ ᱛᱟᱦᱮᱸ ᱜᱚᱫᱚᱜᱼᱟ᱾
ᱟᱪᱪᱷᱟ ᱟᱪᱪᱷᱟ ᱚ᱾ ᱟᱞᱮ ᱥᱮᱫ ᱫᱚ ᱮᱸ ᱟᱞᱮ ᱥᱮᱫ ᱫᱚ ᱢᱚᱱᱩᱥ ᱦᱚᱸᱠᱚ ᱧᱟᱢ ᱫᱚᱠᱚ ᱧᱟᱢᱚᱜ ᱜᱮᱭᱟ᱾ ᱢᱮᱱᱠᱷᱟᱱ ᱫᱚ ᱚᱠᱚᱭ ᱫᱚ ᱚᱲᱟᱜ ᱨᱮᱠᱚ ᱥᱟᱸᱜᱮᱭᱮᱱᱠᱷᱟᱱ ᱛᱟᱦᱚᱞᱮ ᱩᱱᱠᱩ ᱫᱚ ᱟᱫᱚ ᱱᱤᱡᱮ ᱛᱮᱫ ᱛᱮᱜᱮ ᱠᱚ ᱨᱚᱦᱚᱭ ᱛᱟᱠᱚᱣᱟ ᱠᱚ᱾
ᱦᱮᱸ ᱦᱮᱸ ᱦᱮᱸ ᱦᱮᱸ᱾
ᱦᱳᱭ᱾
ᱟᱨ ᱡᱟᱦᱟᱸᱭ ᱨᱮᱱ ᱠᱚ ᱠᱚᱢ ᱜᱮᱭᱟ ᱩᱱᱠᱩ ᱫᱚ ᱫᱚᱢᱮ ᱜᱮ ᱚᱥᱩᱵᱤᱫᱟ᱾
ᱦᱮᱸ ᱚᱥᱩᱵᱤᱫᱟ ᱚᱱᱮᱠ ᱫᱚᱢᱮ ᱜᱮ ᱾
ᱦᱚᱸ ᱦᱚᱸ ᱦᱚᱸᱜᱼᱚᱭ ᱛᱚ ᱤᱭᱟᱹ ᱥᱮᱫ ᱪᱟᱞᱟᱣ ᱦᱩᱭ ᱞᱮᱱᱟ, ᱪᱮᱫ ᱠᱚ ᱞᱟᱹᱭᱟ ᱚᱱᱮ ᱵᱟᱲᱟᱜᱷᱟᱴ ᱥᱮᱫ ᱡᱷᱟᱲᱠᱷᱚᱱᱰ ᱚᱱᱛᱮ ᱫᱚ ᱟᱨᱚ ᱟᱜᱟᱢ ᱟᱹᱰᱤ ᱠᱷᱚᱱ ᱠᱚ ᱨᱚᱦᱚᱭᱫᱟ ᱾
ᱟᱪᱪᱷᱟ ᱛᱟᱦᱚᱞᱮ ᱱᱤᱛᱚᱜ ᱢᱟ ᱩᱱᱠᱩᱣᱟᱜ ᱢᱟ ᱨᱚᱦᱚᱭ ᱠᱟᱹᱢᱤ ᱠᱚᱢᱟ ᱥᱟᱹᱛ ᱪᱟᱵᱟᱭ ᱠᱟᱱ ᱛᱟᱠᱚᱣᱟ ᱛᱟᱦᱚᱞᱮ᱾
ᱦᱮᱸ ᱚᱱᱛᱮ ᱫᱚ ᱯᱨᱟᱭ ᱞᱮᱠᱟ ᱜᱮ ᱪᱟᱵᱟ ᱠᱟᱱ ᱛᱟᱠᱚᱣᱟ ᱾
ᱚ᱾
ᱟᱹᱰᱤ ᱟᱜᱟᱢ ᱠᱷᱚᱱ ᱠᱚ ᱨᱚᱦᱚᱭᱟ ᱚᱱᱛᱮ ᱫᱚ, ᱟᱫᱚ ᱚᱱᱛᱮ ᱫᱚ ᱪᱮᱫᱠᱟ ᱥᱮᱨᱢᱟ ᱫᱟᱜ ᱟᱥᱟ ᱛᱮᱜᱮ ᱠᱚ ᱨᱚᱦᱚᱭ ᱜᱮᱭᱟ ᱛᱚ ᱚᱱᱠᱟ ᱢᱤᱱᱤ ᱯᱷᱤᱱᱤ ᱫᱚ ᱚᱱᱛᱮ ᱫᱚ ᱩᱱᱟᱹᱜ ᱵᱟᱹᱱᱩᱜᱼᱟ ᱚᱱᱛᱮ ᱫᱚ ᱥᱮᱨᱢᱟ ᱫᱟᱜ
ᱦᱮᱸ᱾
ᱟᱹᱰᱤ ᱟᱜᱟᱢ ᱠᱷᱚᱱᱟᱜ ᱠᱷᱮᱛ ᱠᱚᱠᱚ ᱨᱮᱰᱤ ᱠᱟᱜᱼᱟ ᱾
ᱦᱳᱭ ᱵᱟᱝᱠᱷᱟᱱ ᱫᱚ ᱫᱟᱜ ᱠᱚᱦᱚᱸ ᱟᱹᱰᱤ ᱥᱩᱵᱤᱫᱟ ᱨᱮᱠᱚ ᱧᱩᱨᱩ ᱜᱚᱫᱚᱜᱼᱟ ᱦᱟᱸᱜ ᱯᱚᱨᱮ ᱛᱮᱢᱟ ᱾
ᱦᱩᱸᱜ ᱦᱩᱸᱜ ᱦᱩᱸᱜ᱾
ᱛᱟᱨᱯᱚᱨᱮ ᱚᱱᱛᱮ ᱫᱚ ᱪᱮᱫᱠᱟ ᱛᱟᱲᱟᱛᱟᱲᱤ ᱨᱚᱦᱚᱭ ᱨᱮᱱᱟᱜ ᱠᱟᱨᱚᱱ ᱫᱚ ᱦᱩᱭᱩᱜ ᱠᱟᱱᱟ, ᱱᱤᱛᱚᱜ ᱛᱟᱲᱟᱛᱟᱲᱤ ᱠᱚ ᱨᱚᱦᱚᱭ ᱞᱮᱠᱷᱟᱱ ᱡᱚᱠᱷᱚᱱ ᱵᱤᱞᱮᱜ ᱛᱠᱚᱣᱟ ᱛᱚ ᱠᱷᱚᱱ ᱫᱟᱜ ᱠᱚ ᱵᱟᱠᱷᱟᱱ
ᱦᱳᱲᱳ ᱨᱮ ᱫᱚᱢᱮ ᱟᱱ-ᱪᱟᱱ ᱜᱚᱫᱚᱜᱼᱟ ᱮᱠᱫᱚᱢ ᱾
ᱮᱠᱫᱚᱢ ᱮᱠᱫᱚᱢ ᱮᱠᱫᱚᱢ᱾ ᱦᱮᱸ ᱟᱫᱚ ᱢᱮᱱᱫᱟᱞᱤᱧ ᱜᱚᱢᱠᱮ ᱛᱟᱦᱚᱞᱮ ᱟᱹᱵᱤᱱ ᱫᱚ ᱚᱲᱟᱜ ᱠᱚᱨᱮ ᱫᱚ ᱱᱤᱛᱚᱜ ᱚᱠᱛᱚ ᱫᱚᱵᱤᱱ ᱪᱤᱠ ᱪᱤᱠᱟᱹ ᱵᱟᱲᱟᱭ ᱜᱮᱭᱟᱵᱤᱱ?
ᱚᱲᱟᱜ ᱠᱚᱨᱮ ᱫᱚ ᱮᱠᱷᱚᱱ ᱱᱤᱛᱚᱜ ᱫᱚ ᱟᱯᱟᱛᱚᱛᱚ ᱫᱚ ᱮᱢᱱᱤ ᱜᱮ ᱢᱮᱱᱟᱜ ᱞᱤᱧᱟ ᱾
ᱩᱸᱜ ᱚᱻ᱾ ᱟᱹᱰᱤ ᱱᱟᱯ
ᱟᱫᱚ ᱠᱟᱹᱢᱤ ᱠᱟᱡᱽ ᱠᱚᱫᱚ ᱮᱠᱷᱚᱱ ᱫᱚ ᱱᱤᱭᱟᱹ ᱜᱷᱟᱹᱲᱤ ᱫᱚ ᱵᱟᱹᱱᱩᱜ ᱦᱟᱛᱟᱲᱟ ᱚᱲᱟᱜ ᱨᱮᱜᱮ ᱛᱟᱦᱮᱸᱱ ᱦᱩᱭᱩᱜᱼᱟ ᱾
ᱚᱻ ᱦᱮᱸ ᱦᱮᱸ ᱦᱮᱸ᱾
ᱟᱫᱚ ᱴᱩᱠᱴᱟᱠ ᱱᱚᱸᱜᱼᱚᱭ ᱪᱟᱥ ᱠᱟᱹᱢᱤ ᱠᱚᱜᱮ ᱧᱮᱞ ᱵᱟᱲᱟ ᱦᱩᱭᱩᱜᱼᱟ ᱤᱱᱟᱹᱜᱮ ᱠᱟᱹᱢᱤ ᱠᱚᱫᱚ ᱾
ᱦᱳᱭ᱾ ᱟᱫᱚ ᱜᱚᱢᱠᱮ ᱚᱱᱮ ᱡᱮ ᱮᱸ ᱥᱤ ᱵᱟᱲᱟᱛᱮ ᱡᱚᱠᱷᱚᱡ ᱮᱸ ᱟᱹᱣᱨᱤ ᱨᱚᱦᱚᱭ ᱞᱟᱦᱟ ᱨᱮᱫᱚ ᱡᱚᱠᱷᱚᱡ ᱥᱤ ᱵᱟᱲᱟᱭᱮᱫ ᱛᱟᱦᱮᱸᱫ ᱟᱫᱚ ᱦᱟᱹᱠᱩ ᱠᱚᱫᱚ ᱠᱚ ᱵᱟᱝᱟ ᱧᱟᱢᱚᱜ ᱠᱟᱱ ᱛᱟᱦᱮᱸᱫ ᱥᱮ ᱵᱟᱝᱟ ᱟᱯᱮ ᱚᱱᱛᱮ ᱫᱚ?
ᱦᱟᱠᱳ ᱠᱚ ᱧᱟᱢᱚᱜ ᱜᱮᱭᱟ ᱟᱞᱮ ᱱᱚᱛᱮ ᱵᱟᱸᱫᱚ ᱯᱩᱠᱷᱨᱤ ᱠᱚ ᱢᱮᱱᱟᱜ ᱠᱟᱫᱟ ᱫᱚᱢᱮ ᱜᱮ ᱳᱰᱳᱝᱚᱜ ᱜᱮᱭᱟ ᱠᱚ ᱾ ᱩᱱᱠᱩ ᱢᱟᱝᱜᱽᱨᱤ ᱦᱟᱠᱳ ᱠᱚ ᱵᱳᱣᱟᱲ ᱦᱟᱠᱳ ᱠᱚ ᱞᱟᱴᱷᱟ ᱠᱚ,
ᱟ ᱟ ᱜᱚᱝᱠᱮ ᱛᱟᱦᱚᱞᱮ ᱟ ᱮ ᱟ ᱦᱮᱸ ᱟᱵᱤᱱ ᱴᱷᱮᱱ ᱢᱤᱫᱴᱟᱝ ᱠᱩᱠᱞᱤᱧ ᱫᱚᱦᱚᱭᱮᱫᱟ, ᱢᱟ ᱜᱚᱢᱠᱮ ᱯᱩᱴᱷᱤ ᱦᱟᱹᱠᱩ ᱫᱚ, ᱛᱤᱱ ᱥᱚᱢᱚᱭ ᱠᱚ ᱧᱟᱢᱚᱜ ᱜᱮᱭᱟ ᱜᱚᱝᱠᱮ?
ᱯᱩᱴᱷᱤ ᱦᱟᱹᱠᱩ ᱫᱚᱠᱚ ᱧᱟᱢᱚᱜ ᱜᱮᱭᱟ, ᱵᱤᱥᱤᱨ ᱵᱷᱟᱜᱽ ᱩᱱᱠᱩ ᱫᱚ ᱵᱚᱨᱥᱟ ᱥᱤᱡᱤᱱ ᱾ ᱵᱚᱨᱥᱟ ᱥᱤᱡᱤᱱ ᱵᱚᱞᱛᱮ ᱪᱮᱫᱠᱟ? ᱡᱚᱠᱷᱚᱱ ᱦᱩᱲᱩ ᱠᱚ ᱦᱟᱸᱱᱮ ᱤᱭᱟᱹᱜᱼᱟ ᱟᱨᱠᱤ ᱤᱨ ᱟᱠᱚ ᱩᱱ ᱛᱮᱜᱮ ᱛᱚ ᱫᱚᱢᱮ ᱠᱚ ᱛᱟᱦᱮᱸᱱᱟ ᱾
ᱟᱪᱪᱷᱟ ᱟᱪᱪᱷᱟ ᱾
ᱟᱫᱚ ᱱᱤᱛᱚᱜ ᱴᱟᱭᱤᱢ ᱫᱚ ᱵᱟᱸᱫᱷ ᱯᱩ ᱠᱷᱨᱤ ᱫᱚ ᱵᱟᱸᱫᱽ ᱨᱮᱠᱚ ᱛᱟᱦᱮᱸᱱᱟ, ᱠᱤᱱᱛᱩ ᱫᱚᱢᱮ ᱮᱢᱱᱤ ᱯᱷᱟᱸᱠᱟ ᱡᱟᱭᱜᱟ ᱠᱚᱨᱮ ᱫᱚ, ᱵᱟᱝ ᱠᱚ ᱩᱰᱩᱠᱚᱜ ᱠᱟᱱᱟ ᱱᱮᱛᱟᱨ ᱫᱚ ᱾ ᱠᱚᱢ ᱠᱟᱱᱟ ᱠᱚ ᱦᱟᱠᱳ ᱠᱚᱫᱚ ᱾
ᱦᱚᱭ ᱾ ᱦᱮᱸ ᱟᱞᱮᱥᱮᱫ ᱦᱚᱸ ᱱᱚᱜᱚᱭ ᱠᱚ ᱥᱤ ᱵᱟᱲᱟᱭ ᱫᱟ ᱛᱚ, ᱟᱫᱚ ᱯᱩᱴᱷᱤ ᱦᱟᱹᱠᱩ ᱫᱚ, ᱮᱠᱫᱚᱢ ᱜᱮ ᱵᱟᱝᱞᱤᱧ ᱧᱮᱞ ᱧᱟᱢᱮᱫ ᱠᱚᱣᱟ ᱾ ᱟᱫᱚ ᱚᱱᱟ ᱜᱮᱞᱤᱧ ᱠᱩᱠᱞᱤ ᱞᱤᱧ ᱫᱚᱦᱚ ᱠᱮᱫᱟ ᱟᱹᱵᱤᱱ ᱴᱷᱮᱡ᱾
ᱦᱮᱸ ᱯᱩᱴᱷᱤ ᱠᱚᱫᱚ ᱱᱮᱛᱟᱨ ᱫᱚ ᱚᱱᱠᱟ ᱫᱚ ᱵᱟᱹᱱᱩᱜ ᱠᱚᱣᱟ ᱯᱟᱹᱦᱤᱞ ᱞᱮᱠᱟ ᱫᱚ ᱯᱩᱴᱷᱤ, ᱰᱟᱹᱲᱠᱟᱹ, ᱠᱟᱴᱠᱚᱢ, ᱦᱟᱠᱳ ᱚᱱᱠᱟ ᱫᱚ ᱵᱟᱹᱱᱩᱜ ᱠᱚᱣᱟ ᱾
ᱦᱳᱭ ᱾
ᱛᱟᱹᱣ ᱱᱚᱠᱩ ᱤᱭᱟᱹ ᱦᱟᱹᱠᱩ ᱠᱚ ᱧᱮᱞᱚᱜ ᱠᱟᱱᱟ, ᱠᱩᱪᱞᱟᱹ ᱦᱟᱹᱠᱩᱻ ᱟᱨ ᱞᱮᱴᱷᱟ ᱦᱟᱹᱠᱩ ᱠᱚ ᱧᱟᱢᱚᱜ ᱠᱟᱱᱟ, ᱢᱤᱫᱴᱟᱝ ᱵᱟᱨᱭᱟ ᱠᱷᱮᱛ ᱨᱮ ᱾
ᱦᱳᱭ
ᱛ ᱠᱩᱪᱞᱟᱹ ᱫᱚ ᱠᱟᱹᱴᱤᱡ ᱡᱟᱹᱥᱛᱤ ᱧᱚᱜ ᱜᱮ,
ᱟᱪᱪᱷᱟ ᱟᱯᱮ ᱥᱮᱫ ᱫᱚ ᱠᱩᱪᱞᱟᱹ ᱫᱚᱢᱮ ᱜᱮ ᱥᱮ ᱪᱮᱫ?
ᱦᱮᱸ ᱠᱩᱪᱞᱟᱹ ᱫᱚ ᱠᱟᱹᱴᱤᱡ ᱠᱚ ᱡᱟᱹᱥᱛᱤ ᱜᱮᱭᱟ ᱫᱚᱢᱮ ᱜᱮ ᱧᱮᱞ ᱠᱟᱜ ᱠᱚᱣᱟ ᱵᱤᱱ ᱠᱩᱪᱞᱟᱹ ᱦᱟᱠᱩ?
ᱦᱮᱸ ᱦᱮᱸ ᱧᱮᱞ ᱟᱠᱟᱫ ᱠᱚᱣᱟ ᱞᱤᱧ᱾
ᱦᱚᱭᱛᱚ ᱰᱷᱚᱸᱲ ᱵᱤᱧ ᱞᱮᱠᱟ ᱠᱚ ᱡᱮᱞᱮᱧ ᱜᱮᱭᱟ᱾
ᱦᱚᱭ ᱢᱮᱱᱟᱠᱚ ᱪᱮᱛᱟ ᱠᱩᱪᱞᱟ. ᱦᱟ. ᱠᱩ ᱡᱚᱢ ᱞᱮᱠᱷᱟᱱ ᱪᱮᱛᱟ ᱢᱟᱭᱟᱢ ᱠᱚᱦᱚᱸ ᱵᱷᱟᱜᱤ ᱜᱮ ᱛᱟᱦᱮᱱᱟ ᱾ ᱦᱮᱸ ᱦᱚᱲᱢᱚ ᱨᱮᱱᱟᱜ ᱦᱳᱭ,
ᱟᱫᱚ ᱱᱩᱠᱩ ᱫᱚ ᱪᱤᱠᱟ ᱧᱮᱞ ᱜᱮ ᱠᱟᱹᱴᱤᱡ ᱦᱚᱭᱛᱚ ᱵᱤᱧ ᱞᱮᱠᱟ ᱠᱚ ᱧᱮᱞᱚᱜ-ᱟ, ᱠᱤᱱᱛᱩ ᱦᱟᱹᱠᱩ ᱫᱚ ᱟᱹᱰᱤ ᱪᱮᱦᱨᱟ ᱜᱮᱠᱚ ᱵᱩᱡᱷᱟᱹᱜ-ᱟ, ᱵᱟᱡᱟᱨ ᱨᱮ ᱠᱤᱨᱤᱧ ᱧᱟᱢᱚᱜ-ᱟ ᱟᱵᱚ ᱦᱚᱲᱜᱮ ᱵᱟᱵᱚᱱ ᱡᱚᱢ ᱠᱚᱣᱟ ᱠᱤᱱᱛᱩ ᱴᱟᱣᱩᱱ ᱮᱞᱟᱠᱟ ᱨᱮ ᱧᱮᱞ ᱦᱩᱭ ᱠᱟᱱᱟ
ᱟᱪᱪᱷᱟ, ᱟᱪᱪᱷᱟ᱾ ᱦᱮᱸ ᱟᱞᱮ ᱱᱚᱛᱮ ᱫᱚ ᱡᱚᱢ ᱦᱚᱸᱠᱚ ᱡᱚᱢ ᱠᱚᱜᱮᱭᱟ ᱢᱮᱱᱠᱷᱟᱱ ᱟᱫᱚ ᱚᱱᱠᱟ ᱟᱸ ᱥᱟ ᱩᱰᱩᱝ ᱦᱚᱸ ᱵᱟᱠᱚ ᱩᱰᱩᱠᱚᱜ ᱜᱮᱭᱟ ᱛᱚ ᱚᱱᱠᱟᱱ ᱟᱞᱮ ᱱᱮᱛᱮ ᱫᱚ ᱩᱱᱟᱹᱜ ᱡᱟᱹᱥᱛᱤ ᱦᱚᱸ ᱵᱟᱹᱱᱩᱜ ᱠᱚᱣᱟ᱾
ᱦᱮᱸ ᱟᱫᱚ ᱪᱮᱫᱠᱟ ᱱᱮᱛᱟᱨ ᱫᱚ ᱵᱤᱧ ᱯᱷᱤᱧ ᱵᱚᱛᱚᱨ ᱠᱷᱟᱹᱛᱤᱨ ᱛᱮ ᱦᱟᱹᱠᱩ ᱥᱟᱵ ᱵᱟᱠᱚ ᱩᱰᱩᱠᱚᱜ ᱠᱟᱱᱟ ᱵᱟᱝᱠᱷᱟᱱ ᱫᱚ ᱯᱟ. ᱦᱤᱞ ᱟᱞᱮ ᱥᱮᱫ ᱱᱚᱛᱮ ᱵᱟᱱᱫᱷ ᱯᱩᱠᱷᱨᱤ ᱫᱟᱜ ᱞᱮᱠᱷᱟᱱ ᱜᱮ ᱮᱠᱫᱚᱢ ᱡᱟᱞ ᱟᱛᱮ ᱟᱹᱭᱩᱵ ᱵᱮᱲᱟ ᱦᱟᱠᱩ ᱚᱛᱟ ᱪᱟᱞᱟᱣ ᱦᱩᱭᱩᱜ-ᱟ ᱾
ᱟᱪᱪᱷᱟ ᱟᱪᱪᱷᱟ ᱾
ᱟᱫᱚ ᱱᱮᱛᱟᱨ ᱫᱚ ᱵᱤᱧ ᱠᱚᱠᱚ ᱩᱰᱩᱠᱚᱜ ᱠᱟᱱ ᱠᱷᱟᱹᱛᱤᱨ ᱛᱮ ᱵᱟᱝ ᱪᱟᱞᱟᱣ ᱦᱩᱭᱩᱜ ᱠᱟᱱᱟ᱾
ᱚᱸᱻ ᱜᱚᱝᱠᱮ ᱟᱨ ᱛᱟᱦᱚᱞᱮ ᱟᱯᱮ ᱫᱤᱥᱚᱢ ᱫᱚ ᱪᱮᱠᱟ? ᱵᱟᱹᱫ ᱵᱟᱹᱭᱦᱟᱹᱲ ᱫᱤᱥᱚᱢ ᱥᱮ ᱵᱤᱨ ᱫᱤᱥᱚᱢ ᱠᱟᱱ ᱛᱟᱯᱮᱭᱟ?
ᱟᱞᱮ ᱱᱚᱛᱮ ᱫᱚ ᱵᱟᱹᱭᱦᱟᱹᱲ ᱦᱚᱸ ᱢᱮᱱᱟᱜ-ᱟ, ᱵᱤᱨ ᱜᱮ ᱵᱮᱥᱤ ᱵᱷᱟᱜᱽ ᱢᱮᱱᱟᱜ-ᱟ ᱾
ᱛᱟᱦᱚᱞᱮ ᱢᱟ ᱱᱟᱯᱟᱭ ᱠᱟᱱ ᱜᱮᱭᱟ, ᱵᱤᱨᱻ ᱠᱚᱨᱮᱱᱟᱜ ᱱᱟᱱᱟ ᱦᱩᱱᱟᱹᱨ ᱢᱟᱱᱮ ᱡᱚᱢ ᱠᱚᱛᱮ ᱱᱟᱜ ᱟᱯᱮ ᱚᱸᱰᱮ ᱠᱷᱚᱱᱟᱜ ᱟᱨᱡᱟᱣ ᱫᱟᱲᱮᱭᱟᱜ-ᱟ ᱾
ᱵᱤᱨ ᱨᱮᱢᱟ ᱟᱹᱰᱤ ᱠᱤᱪᱷᱩ ᱜᱮ ᱧᱟᱢᱚᱜ-ᱟ ᱛᱚ, ᱩᱫ, ᱯᱩᱴᱠᱟᱹ ᱡᱷᱚᱛᱚ ᱨᱚᱠᱚᱢ ᱜᱮ ᱧᱟᱢᱚᱜ-ᱟ ᱾
ᱦᱚᱭ ᱾ ᱚᱱᱮ ᱚᱱᱠᱟ ᱵᱤᱨ ᱠᱚᱨᱮ ᱫᱷᱟᱨᱮ, ᱵᱤᱨ ᱫᱷᱟᱨᱮ ᱫᱚ, ᱚᱱᱮ ᱚᱱᱠᱟ ᱥᱩᱵᱤᱫᱷᱟ ᱠᱚ ᱢᱤᱫᱴᱟᱱ ᱛᱟᱦᱮᱱᱟ ᱱᱤᱡ ᱾ ᱟᱨ ᱡᱩᱫᱤ ᱚᱲᱟᱜ ᱠᱚᱨᱮᱱᱟᱜ ᱡᱚᱢᱟᱜ-ᱟ ᱚᱱᱠᱟ ᱤᱫᱤ ᱵᱟᱹᱱᱩᱜ ᱠᱟᱱ ᱛᱟᱢ ᱵᱤᱨ ᱥᱮᱫ ᱮᱢ ᱪᱟᱞᱟᱣ ᱠᱟᱛᱮᱜ ᱦᱟᱸᱜ ᱚᱱᱟ ᱩᱫ, ᱯᱩᱴᱠᱟᱹ ᱠᱚ ᱦᱟᱞᱟᱝ ᱟᱛᱮ ᱟᱹᱜᱩ ᱠᱟᱛᱮᱢ, ᱩᱛᱩ ᱫᱟᱲᱮᱭᱟᱜ-ᱟ ᱾
ᱦᱮᱸ ᱦᱮ ᱥᱤᱡᱤᱱ ᱨᱮ ᱡᱮᱢᱚᱱ ᱩᱫ ᱴᱟᱭᱤᱢ ᱫᱚ ᱩᱫ ᱠᱚ ᱧᱟᱢᱚᱜ-ᱟ, ᱵᱷᱩᱴᱠᱟᱹ ᱠᱚ ᱥᱟᱦᱟᱱ, ᱥᱟᱠᱟᱢ ᱢᱟ ᱢᱮᱱᱟᱜ ᱜᱮᱭᱟ ᱾
ᱦᱮᱸ ᱚᱱᱟ ᱥᱟᱶᱛᱮ ᱟᱨᱦᱚᱸ ᱡᱚ, ᱠᱚᱛᱮᱱᱟᱜ ᱵᱤᱞᱤ ᱠᱚᱦᱚᱸ ᱢᱮᱱᱟᱜ-ᱟ ᱾
ᱦᱳᱭ ᱾
ᱦᱳᱭ ᱾
ᱢᱟᱱᱮ ᱵᱤᱨ ᱫᱤᱥᱚᱢ ᱫᱚ, ᱡᱷᱚᱛᱚ ᱥᱮᱫ ᱛᱮᱜᱮ ᱥᱩᱵᱤᱫᱟ ᱢᱮᱱᱟᱜ-ᱟ ᱟᱨᱠᱤ ᱾
ᱦᱳᱭ ᱦᱳᱭ᱾
ᱵᱤᱥᱮᱥ ᱠᱚᱨᱮ ᱫᱚ ᱱᱤᱝᱠᱟᱹ ᱥᱟᱫᱷᱟᱨᱚᱱ ᱦᱚᱲᱟᱜ᱾
ᱦᱳᱭ ᱦᱮᱸ ᱟᱞᱮ ᱥᱮᱫ ᱫᱚ ᱟᱫᱚ ᱚᱱᱠᱟᱜᱮ ᱟᱯᱮᱢᱟ ᱵᱤᱨ ᱫᱤᱥᱚᱢ ᱟᱞᱮᱢᱟ ᱵᱟᱹᱫᱽ ᱵᱟᱹᱭᱟᱹᱲ ᱫᱤᱥᱚᱢ ᱠᱟᱱᱟᱞᱮ, ᱟᱫᱚ ᱟᱞᱮ ᱥᱮᱫ ᱫᱚ ᱚᱱᱠᱟ ᱥᱩᱵᱤᱫᱟ ᱠᱳᱱᱳ ᱵᱟᱹᱱᱩᱜ ᱠᱟᱜ-ᱟ ᱦᱮᱸ ᱥᱮ ᱥᱟᱦᱟᱱ ᱠᱚᱨᱮᱱᱟᱜ ᱦᱚᱸ ᱟᱹᱰᱤ ᱜᱮ ᱚᱥᱩᱵᱤᱫᱟ ᱦᱩᱭᱩᱜ ᱜᱮᱛᱟ ᱞᱮᱭᱟ᱾
ᱦᱮ ᱥᱟᱦᱟᱱ ᱠᱚᱫᱚ ᱚᱱᱠᱟ ᱟᱸ ᱫᱷᱚᱨᱚᱱ ᱫᱤᱱ ᱠᱚ ᱡᱚᱜᱟᱲ ᱠᱟᱛᱮᱫ ᱫᱚᱦᱚ ᱠᱟᱜ ᱦᱩᱭᱩᱜᱼᱟ ᱵᱟᱝᱠᱷᱟᱱ ᱱᱮᱛᱟᱨ ᱫᱤᱱ ᱫᱚ ᱟᱹᱰᱤ ᱡᱳᱨ ᱜᱮ ᱠᱚ ᱚᱥᱩᱵᱤᱫᱟᱜᱼᱟ ᱵᱟᱝ ᱾
ᱦᱮᱸ ᱦᱮᱸ ᱫᱚᱢᱮ ᱜᱮ ᱟᱨ ᱱᱤᱛᱚᱜ ᱫᱚ ᱚᱱᱠᱟ ᱦᱚᱸ ᱟᱹᱱ ᱫᱟᱨᱮ ᱯᱟᱞᱟ ᱠᱚᱦᱚᱸ ᱡᱟᱥ ᱛᱤ ᱵᱟᱹᱱᱩᱜ ᱟᱹᱱᱤᱡ ᱾
ᱟᱪᱪᱷᱟ ᱜᱚᱝᱠᱮ ᱴᱷᱤᱠ
ᱟᱪᱪᱷᱟ ᱴᱷᱤᱠ ᱜᱮᱭᱟ ᱜᱚᱝᱠᱮ ᱢᱟ ᱛᱟᱦᱞᱮ ᱡᱚᱦᱟᱨ ᱜᱮ ᱾ ᱫᱚᱦᱚᱭ ᱫᱟᱞᱤᱧ ᱾